ᱦᱩᱸ᱾
ᱦᱮᱸ᱾
ᱟᱵᱮᱱ ᱠᱟᱹᱴᱤᱡ ᱞᱟᱦᱟ ᱵᱮᱱ ᱯᱷᱳᱱ ᱞᱮᱜ-ᱟ ᱦᱳᱭᱥᱮ ᱾
ᱦᱳᱭ ᱦᱳᱭ ᱦᱳᱭ ᱦᱳᱭ ᱾
ᱵᱟᱨᱦᱮ ᱞᱤᱧ ᱫᱩᱲᱩᱵ ᱠᱟᱱᱛᱮ ᱮᱠᱮᱵᱟᱨᱮ ᱥᱤᱠᱲᱤᱡ ᱦᱚᱸ ᱮᱠᱮᱵᱟᱨᱮ ᱯᱩᱨᱟᱹ ᱠᱚ ᱞᱟᱜᱟᱣ ᱵᱟᱲᱟᱭᱮᱫ ᱞᱤᱧᱟᱹ᱾
ᱦᱮᱸ ᱚᱝᱠᱟᱜ ᱜᱮ ᱟᱥᱚᱞᱮ ᱦᱚᱸᱜ-ᱚᱭ ᱫᱟᱜ ᱫᱟᱭ ᱛᱚ ᱟᱨ ᱥᱤᱠᱲᱤᱡ ᱠᱚᱦᱚᱸ ᱫᱚᱢᱮ ᱠᱚ
ᱦᱳᱭ᱾ ᱠᱤᱲᱤᱡ ᱠᱚ ᱮᱠᱮᱵᱟᱨᱮ ᱠᱟᱹᱭ ᱮᱠᱮᱵᱟᱨᱮ, ᱚᱠᱛᱮ ᱠᱚ ᱧᱟᱢ ᱜᱚᱫ ᱠᱮᱫᱟ ᱱᱩᱠᱩ ᱦᱚᱸ ᱵᱚᱱ ᱧᱟᱢ ᱠᱟᱫᱟ ᱡᱟᱜᱮ ᱡᱚᱢᱟᱜ ᱠᱚ᱾
ᱤᱭᱟᱹᱜ-ᱟ
ᱦᱳᱭ᱾ ᱟᱪ ᱟᱞᱤᱧ ᱫᱚ ᱵᱚᱞᱛᱮ᱾
ᱵᱟᱝ ᱪᱟᱵᱟᱜ ᱠᱟᱱᱟ ᱱᱚᱛᱮ ᱫᱚ ᱫᱚᱢᱮᱜᱮ ᱜᱚᱨᱚᱢ ᱠᱟᱱ ᱜᱮᱭᱟ᱾
ᱵᱟᱜᱟᱱ ᱥᱮᱫ ᱫᱩᱲᱩᱵ ᱠᱟᱱᱟ, ᱚᱲᱟᱜ ᱥᱮᱫ ᱫᱚ ᱢᱮᱱᱟᱜ ᱠᱚᱜᱮᱭᱟ ᱾ ᱚᱲᱟᱜ ᱥᱮᱫ ᱫᱚ ᱠᱟᱹᱴᱤᱡ ᱠᱚ
ᱠᱟᱹᱴᱤᱡ ᱠᱟᱹᱴᱤᱡ ᱵᱚᱭᱦᱟ ᱠᱚ ᱢᱮᱱᱟᱜ ᱠᱚᱣᱟ ᱥᱮ ᱚᱲᱟᱜ ᱠᱚᱨᱮ ᱛᱚ, ᱛᱚ ᱩᱝᱠᱩ ᱠᱚ ᱠᱟᱹᱣ ᱢᱟᱹᱜᱼᱟ ᱛᱚ ᱨᱚᱲ ᱠᱚ ᱥᱯᱚᱥᱴᱚ ᱵᱟᱝᱜᱮ ᱟᱸᱡᱚᱢᱚᱜᱼᱟ᱾
ᱠᱟᱴᱟ ᱛᱟᱵᱤᱱᱟ ᱵᱮᱥᱴᱷᱤᱠ ᱵᱟᱝ ᱟᱸᱡᱚᱜ ᱠᱟᱱ᱾
ᱦᱩᱸ᱾ ᱢᱮᱱᱮᱜ ᱟᱹᱞᱤᱧ ᱪᱮᱫ, ᱚᱲᱟᱜ ᱠᱚᱨᱮ ᱫᱚ ᱠᱟᱹᱴᱤᱡ ᱠᱚ ᱛᱟᱦᱮᱸᱱ ᱜᱮᱭᱟ ᱛᱚ ᱩᱝᱠᱩ ᱠᱚ ᱠᱟᱹᱣ ᱢᱟᱹᱜᱼᱟ ᱟᱫᱚ ᱱᱤᱛᱚᱜ ᱵᱮᱞᱟ ᱫᱚ ᱨᱚᱲ ᱚᱱᱛᱮ ᱚᱝᱠᱟ ᱫᱚ ᱵᱟᱹᱞᱤᱧ ᱫᱟᱲᱮᱭᱟᱜ-ᱟ ᱦᱳᱭ ᱥᱮ ᱵᱟᱝ᱾
ᱨᱚᱲ ᱵᱮᱥᱴᱷᱤᱠ ᱵᱟᱹᱞᱤᱧ ᱟᱸᱡᱚᱢᱮᱫ ᱛᱟᱵᱤᱱᱟ ᱜᱚᱝᱠᱮ ᱾
ᱱᱤᱛᱟᱜ ᱟᱸᱡᱚᱢᱚᱜ ᱠᱟᱱᱟ?
ᱦᱮᱸ ᱟᱸᱡᱚᱢ ᱫᱚ ᱟᱸᱡᱚᱢᱚᱜ ᱠᱟᱱ
ᱨᱚᱲ
ᱢᱮᱱᱠᱷᱟᱱ ᱠᱟᱹᱴᱤᱡ ᱨᱚᱲ ᱠᱟᱹᱴᱤᱡ ᱠᱟᱴᱟ ᱠᱟᱴᱟ ᱠᱟᱱ ᱛᱟᱵᱤᱱᱟ ᱨᱚᱲ
ᱟᱪᱪᱷᱟ ᱨᱳᱲ ᱰᱤᱥᱴᱟᱵ ᱟᱹᱞᱤᱧᱟᱜ ᱱᱮᱴ, ᱱᱮᱴᱳᱣᱟᱨᱠ ᱰᱤᱥᱴᱟᱵ ᱮᱢ ᱠᱟᱱ ᱛᱟᱹᱞᱤᱤᱧᱟ ᱯᱟᱥᱮᱵ ᱪᱮᱫᱟᱜ ᱠᱤ ᱱᱚᱰᱮ ᱫᱟᱜ ᱞᱮᱫᱟ ᱥᱮ ᱚᱱᱟᱛᱮ ᱱᱮᱴᱣᱟᱨᱠ ᱱᱮᱴᱣᱟᱨᱠ ᱯᱩᱨᱟᱹ ᱰᱤᱥᱴᱟᱵ ᱮ
ᱚᱻ ᱟᱪᱪᱷᱟ ᱟᱪᱪᱷᱟ ᱾
ᱟᱨ ᱢᱳᱵᱟᱭᱤᱞ ᱡᱮ ᱚᱝᱠᱟᱣ ᱠᱟᱱ ᱛᱟᱹᱞᱤᱧᱟ ᱟᱹᱞᱤᱧ ᱦᱚᱸ ᱵᱟᱹᱞᱤᱧ ᱵᱩᱡ ᱫᱟᱲᱮᱜ ᱠᱟᱱᱟ ᱡᱮ ᱮᱠᱮᱵᱟᱨᱮ ᱰᱟᱴᱟ ᱚᱱ ᱠᱟᱛᱮᱫ ᱨᱮᱦᱚᱸ ᱮᱠᱮᱵᱟᱨᱮ ᱵᱟᱝ ᱛᱤᱱ ᱡᱚᱠᱷᱚᱡ ᱱᱮᱴᱳᱣᱟᱨᱠ ᱜᱮ ᱵᱟᱝ ᱜᱮ ᱴᱟᱱᱟᱣ ᱫᱟᱲᱮᱜ ᱠᱟᱱᱟ᱾
ᱢᱟᱱᱡᱮ ᱢᱚᱫᱫᱷᱮ ᱟᱵᱮᱱᱟᱜ ᱨᱚᱲ ᱛᱮᱢᱚᱱ ᱚᱠᱷᱚᱱ ᱚᱸᱡᱚᱢ ᱠᱟᱱᱟ ᱟᱨᱠᱤ᱾
ᱚ ᱾
ᱦᱮᱸ ᱾
ᱟᱹᱞᱤᱧᱟᱜ ᱚᱱᱟ ᱱᱮᱴᱚᱣᱟᱨᱠ ᱨᱮᱱᱟᱜ ᱛᱮᱜᱮ ᱚᱱᱠᱟᱟᱜ ᱠᱟᱱᱟ ᱯᱟᱥᱮᱡ᱾
ᱦᱮᱸ ᱾
ᱟᱨ ᱱᱤᱛᱚᱜ ᱢᱟ ᱱᱤᱛᱚᱜ ᱢᱟ ᱮᱱᱛᱮ ᱯᱷᱟᱭᱤᱵ ᱡᱤ ᱮᱠᱮᱱ ᱯᱷᱳᱨ ᱡᱤ ᱢᱮᱱᱛᱮ ᱵᱟᱝᱜᱮ ᱪᱟᱞᱟᱜ ᱠᱟᱱᱟ ᱥᱮ᱾ ᱛᱚ ᱚᱱᱟ ᱛᱮᱜᱮ ᱱᱮᱴᱚᱣᱟᱨᱠ ᱟᱫᱚ ᱴᱟᱱᱟᱣ ᱫᱟᱲᱮᱭᱟᱜ ᱠᱟᱱᱟᱛᱚ ᱵᱟᱝ ᱵᱟᱝ ᱜᱮᱞᱤᱧ ᱵᱩᱡ ᱫᱟᱲᱮᱭᱟᱜ ᱠᱟᱱᱟ᱾
ᱚᱱᱠᱮ ᱯᱨᱚᱛᱤᱫᱤᱱ ᱮ ᱫᱟᱜ ᱫᱟᱛᱚ ᱛᱟᱯᱚᱨᱮ ᱚᱱᱠᱟ ᱨᱚᱲ ᱠᱚ ᱫᱚᱢᱮ ᱠᱟᱹᱴᱤᱡ ᱮ ᱮᱴᱟᱯ ᱜᱮᱭᱟ᱾
ᱦᱳᱭ ᱛᱟᱨ ᱯᱷᱳᱨ ᱡᱤ ᱢᱳᱵᱟᱭᱤᱞ ᱥᱮ ᱯᱷᱳᱨ ᱡᱤ ᱛᱮ ᱢᱟᱱᱮ᱾ ᱯᱷᱟᱭᱤᱵᱷ ᱡᱤ ᱞᱮᱱᱠᱷᱟᱱ ᱱᱮᱴᱳᱣᱟᱨᱠᱵ ᱯᱷᱳᱨ ᱡᱤ ᱨᱮᱭᱟᱜ ᱦᱚᱸᱟᱸ ᱛᱤᱱᱟᱹᱜ ᱯᱷᱳᱨ ᱡᱤ ᱠᱟᱱ ᱨᱮᱦᱚᱸ ᱛᱚ ᱵᱟᱝᱜᱮ ᱴᱟᱱᱟᱣ ᱫᱟᱲᱭᱟᱜ ᱠᱟᱱᱟ ᱯᱷᱳᱨ ᱡᱤ ᱢᱳᱵᱟᱭᱤᱞ ᱛᱚ ᱯᱷᱟᱭᱤᱵ ᱡᱤ ᱢᱳᱵᱟᱭᱤᱞ ᱛᱮ ᱯᱷᱟᱭᱤᱵ ᱡᱤ ᱠᱟᱱᱟ ᱡᱮ ᱱᱮᱴᱳᱣᱟᱨᱠ ᱛᱚ ᱯᱷᱟᱭᱤᱵ ᱡᱤ ᱴᱟᱱᱟᱚᱜᱼᱟ ᱦᱳᱭ ᱥᱮ
ᱦᱮᱸ ᱾ ᱦᱮᱸ ᱟᱞᱤᱧᱟᱜ ᱦᱚᱸ ᱯᱷᱳᱨ ᱡᱤ ᱜᱮ ᱠᱟᱱᱟ ᱟᱫᱚ ᱟᱹᱞᱤᱧᱟᱜ ᱡᱤᱭᱳ ᱥᱤᱢ ᱛᱚ ᱟᱫᱚ ᱛᱟᱦᱚᱞᱮ ᱟᱨ ᱱᱚᱰᱮ ᱫᱚ ᱟᱛᱳ ᱨᱮᱜᱮ ᱴᱟᱣᱟᱨ ᱢᱮᱱᱟᱜᱼᱟ ᱡᱤᱭᱳ ᱴᱟᱣᱟᱨ ᱟᱫᱚ ᱚᱱᱟ ᱛᱮ ᱩᱱᱟᱹᱜ ᱫᱚ ᱵᱟᱭ ᱤᱭᱟᱹᱭᱟ ᱰᱤᱥᱴᱟᱯᱟ᱾
ᱦ ᱦ‌ ᱾ ᱟᱞᱮ ᱠᱷᱚᱱ ᱮᱠᱮᱵᱟᱨᱮ ᱡᱷᱟᱹᱞ ᱫᱚ ᱡᱷᱟᱹᱞ ᱨᱮᱜᱮ ᱢᱮᱱᱟᱜᱼᱟ ᱴᱟᱣᱟᱨ ᱫᱚ ᱚᱱᱠᱟ ᱯᱟᱸᱪ, ᱪᱷᱚ ᱠᱤᱞᱳᱢᱤᱴᱟᱨ ᱡᱷᱟᱹᱞ ᱨᱮᱜᱮ ᱢᱮᱱᱟᱜᱼᱟ ᱪᱮᱫᱟᱜ ᱠᱤ ᱟᱨᱚ ᱥᱩᱨ ᱨᱮᱠᱟᱱᱡ ᱟᱞᱟᱫᱟ ᱵᱮᱯᱟᱨ ᱡᱤᱭᱳ ᱫᱚ ᱡᱤᱭᱳ ᱥᱤᱢ ᱫᱚ ᱵᱟᱝ ᱠᱟᱱᱟ ᱥᱮ ᱡᱤᱭᱳ ᱥᱤᱢ ᱡᱤᱭᱳ ᱛᱟᱦᱮᱱ ᱫᱚ ᱚᱱᱠᱟ ᱥᱩᱨ ᱨᱮᱜᱮ ᱴᱟᱣᱟᱨ ᱫᱚ ᱢᱮᱱᱟᱜᱼᱟ ᱚᱱᱠᱟ ᱛᱤᱱ, ᱪᱟᱨ ᱚᱱᱠᱟ ᱫᱩ ᱠᱤᱞᱳᱢᱤᱴᱟᱨ ᱜᱟᱱ ᱨᱮᱜᱮ ᱴᱟᱣᱟᱨ ᱫᱚ ᱢᱮᱱᱟᱜᱼᱟ᱾ ᱛᱚ ᱮᱴᱮᱞ ᱠᱟᱱᱟ ᱛᱚ ᱮᱴᱮᱞ ᱨᱮᱜ ᱮᱴᱮᱞᱟᱜ ᱫᱚ ᱡᱷᱟᱹᱞ ᱧᱚᱜ ᱨᱮᱜᱮ ᱢᱮᱱᱟᱜᱼᱟ᱾
ᱦᱮᱸ ᱾
ᱚᱱᱟᱛᱮ ᱠᱟᱹᱴᱤᱡ ᱰᱤᱥᱴᱟᱵᱽ ᱯᱟᱥᱮ ᱮᱢᱮᱜᱼᱟ᱾
ᱦᱮᱸ ᱾
ᱟᱨᱚ ᱚᱲᱟᱜ ᱚᱲᱟᱜ ᱵᱷᱤᱛᱤᱨ ᱨᱮᱫᱚ ᱫᱚᱢᱮ ᱜᱮ ᱵᱟᱝ ᱪᱟᱞᱟᱜ ᱛᱟᱹᱠᱤ ᱛᱟᱹᱞᱤᱝ ᱢᱵᱚᱞ ᱫᱚ ᱪᱮᱫᱟᱜ ᱠᱤ ᱚᱲᱟᱜ ᱫᱚ ᱮᱱᱛ ᱚᱣᱟᱞ ᱟᱹᱪᱩᱨ ᱜᱮᱭᱟ ᱥᱮ ᱛᱚ ᱥᱮ ᱱᱮᱴᱣᱟᱨᱠ ᱮᱠᱵᱟᱨ ᱵᱟᱝᱜᱮᱭ ᱴᱟᱱᱟᱣ ᱛᱟᱦᱮ
ᱚ ᱟᱪᱷᱟ ᱟᱪᱷᱟ ᱛᱟᱦᱚᱞᱮ ᱟᱵᱤᱱ ᱫᱚ ᱛᱟᱦᱚᱞᱮ ᱯᱷᱟᱸᱠ ᱨᱮ ᱢᱟᱱᱮ ᱛᱤᱱ ᱜᱷᱟᱹᱲᱤᱡ ᱵᱤᱱ ᱛᱟᱦᱮᱱᱟ ᱩᱱ ᱜᱷᱟᱹᱲᱤᱡ ᱜᱮ ᱛᱟᱦᱚᱞᱮ ᱠᱟᱹᱴᱤᱡ ᱵᱮᱤᱱ ᱜᱷᱟᱱᱴᱟ ᱫᱟᱲᱮᱭᱟᱜᱼᱟ ᱟᱨ ᱵᱟᱠᱷᱟᱱ ᱫᱚ ᱟᱫᱚ ᱚ ᱚᱲᱟᱜ ᱨᱮᱛᱚ ᱵᱟᱝ ᱜᱮ ᱧᱟᱢ ᱛᱟᱦᱮ
ᱦᱳᱭ, ᱟᱨ ᱡᱩᱫᱤ ᱚᱣᱟᱭᱯᱷᱟᱭ ᱢᱮᱱᱟᱜ ᱜᱮᱭᱟ ᱛᱚ ᱚᱣᱟᱭᱯᱷᱟᱭ ᱨᱮ ᱨᱤᱪᱟᱨᱡᱽ ᱪᱟᱵᱟᱟᱣ ᱟᱠᱟᱱᱟ ᱥᱮ ᱛᱚ ᱚᱱᱟ ᱛᱮᱜᱮ ᱚᱣᱟᱭᱯᱷᱟᱭ ᱛᱷᱚᱲᱟ ᱠᱚᱥᱴᱚ ᱧᱚᱜᱚᱜ ᱠᱟᱱᱟ ᱚᱣᱟᱭᱯᱷᱟᱭ
ᱦᱮᱸ ᱦᱮᱸ ᱚ ᱾
ᱛᱚ ᱯᱟᱭᱥᱟ ᱠᱩᱲᱤ ᱦᱚᱸ ᱵᱟᱹᱱᱩᱜ ᱧᱚᱜᱼᱟ ᱛᱚ ᱥᱚᱴ ᱧᱚᱜ ᱦᱩᱭ ᱠᱟᱱᱟ ᱛᱚ ᱯᱟᱛᱤ ᱠᱚ ᱛᱩᱜᱼᱟ ᱛᱟᱨᱯᱚᱨᱮᱱᱟ ᱟᱞᱮᱥᱮᱫ ᱛᱟᱨᱯᱚᱨᱮ ᱱᱟ ᱚᱱᱟ ᱫᱚ ᱨᱤᱪᱟᱨᱡᱽ ᱫᱚ ᱦᱩᱭᱩᱜ ᱠᱟᱱᱟ᱾
ᱦᱮᱸ ᱾ ᱚ ᱾ ᱟᱪᱷᱟ ᱛᱟᱦᱚᱞᱮ ᱜᱚᱝᱠᱮ ᱤᱭᱟᱹ ᱱᱚᱣᱟ ᱚᱲᱟᱜ ᱠᱚᱨᱮ ᱫᱚ ᱡᱚᱛᱚ ᱜᱮᱠᱚ ᱱᱟᱯᱟᱭ ᱵᱟᱲᱟ ᱜᱮᱭᱟ ᱛᱚ?
ᱦᱳᱭ ᱦᱳᱭ ᱦᱳᱭ ᱾
ᱚᱸ ᱾
ᱜᱚᱜᱚᱵᱟ ᱛᱮᱫᱚ ᱪᱟᱸᱫᱳ ᱠᱚ ᱟᱥᱤᱨᱵᱟᱫ ᱛᱮ ᱡᱚᱛᱚ ᱠᱚᱜᱮ ᱱᱟᱯᱟᱭ ᱵᱟᱲᱟ ᱜᱮ ᱢᱮᱱᱟᱜ ᱞᱮᱭᱟ᱾
ᱦᱳᱭ ᱚᱱᱠᱟᱜ ᱜᱮ ᱡᱮᱢᱚᱱ ᱡᱚᱛᱚ ᱚᱱᱠᱟ ᱜᱮ ᱪᱟᱸᱫᱳ ᱵᱚᱸᱜᱟ ᱟᱥᱤᱨᱵᱟᱫᱽ ᱛᱮ ᱱᱟᱯᱟᱭ ᱜᱮᱵᱚᱱ ᱛᱟᱦᱮᱱ ᱢᱟ᱾
ᱦᱳᱭ ᱾
ᱛᱟᱦᱚᱞᱮ ᱜᱚᱢᱠᱮ ᱚᱱᱛᱮ ᱛᱟᱦᱚᱞᱮ ᱤᱭᱟᱹ ᱠᱚ ᱟᱯᱮ ᱚᱱᱛᱮ ᱤᱭᱟᱹ ᱱᱚᱝᱠᱟ ᱪᱮᱫ ᱯᱚᱨᱚᱵᱽ ᱠᱚ ᱦᱚᱭᱳᱜ ᱜᱮᱭᱟ ᱚᱱᱠᱟ?
ᱯᱚᱨᱚᱵ ᱫᱚ ᱵᱷᱟᱜᱮ ᱜᱮ ᱦᱩᱭ ᱠᱮᱭᱟ ᱛᱚ ᱟᱵᱚ ᱥᱟᱱᱛᱟᱞ ᱥᱚᱢᱟᱡᱟᱜ ᱞᱟᱹᱭ ᱞᱮᱠᱷᱟᱡ ᱫᱚ ᱢᱟᱱᱮ ᱯᱚᱨᱚᱵ ᱫᱚ ᱟᱵᱚ ᱥᱚᱨᱦᱟᱭ ᱠᱟᱱᱟ ᱵᱟᱦᱟ ᱠᱟᱱᱟ ᱟᱨ ᱚᱱᱟ ᱦᱩᱞ ᱢᱟᱦᱟ ᱫᱚ ᱟᱵᱚᱣᱟᱜ ᱫᱚ ᱮᱱᱛᱮ ᱢᱟᱨᱟᱝ ᱯᱚᱨᱚᱵ ᱠᱟᱱ ᱛᱟᱵᱚᱱᱟ ᱦᱳᱭ ᱥᱮ ᱵᱟᱝ?
ᱦᱳᱭ ᱦᱳᱭ ᱦᱳᱭ ᱾
ᱛᱚ ᱟᱵᱚᱣᱟᱜ ᱫᱚ ᱚᱱᱟ ᱠᱚᱜᱮ ᱢᱟᱱᱟᱣ ᱦᱩᱭ ᱠᱮᱭᱟ ᱛᱚ ᱟᱹᱞᱤᱧ ᱫᱚ ᱟᱨ ᱱᱚᱣᱟ ᱠᱚ ᱯᱚᱨᱚᱵ ᱠᱚᱫᱚ ᱚᱠᱟ ᱫᱚᱞᱤᱧ ᱪᱟᱞᱟᱜᱼᱟ ᱚᱠᱟ ᱫᱚ ᱟᱹᱰᱤ ᱠᱚᱢ ᱜᱮᱞᱤᱧ ᱪᱟᱞᱟᱜ ᱜᱮ
ᱦᱮᱸ ᱟᱪᱪᱷᱟ ᱟᱪᱪᱷᱟ ᱾
ᱛᱚ ᱞᱤᱧ ᱜᱩᱱᱟᱹᱱᱚᱜᱼᱟ ᱛᱚ ᱱᱤᱡᱮᱨᱟᱜ ᱱᱤᱡᱮᱨᱟᱜ ᱱᱤᱡᱮᱨᱟᱜ ᱫᱚ ᱡᱮ ᱪᱟᱞᱟᱣ ᱞᱮᱱᱠᱷᱷᱟᱡ ᱵᱮᱥ ᱜᱮ ᱦᱩᱭᱩᱜᱼᱟ᱾ ᱟᱨ ᱦᱚᱲ ᱠᱟᱨᱮᱫᱚ ᱪᱟᱞᱟᱣ ᱟᱱᱠᱷᱟᱡ ᱫᱚ ᱵᱟᱝ ᱪᱟᱞᱟᱣ ᱨᱮᱦᱚᱸ ᱪᱟᱞᱟᱜ ᱜᱮᱭᱟ ᱦᱳᱭ ᱥᱮ ᱵᱟᱝ ᱾
ᱪᱟᱞᱟᱜ ᱨᱮᱦᱚᱸ ᱴᱷᱤᱠ ᱜᱮ ᱵᱟᱝ ᱪᱟᱞᱟᱜ ᱨᱮᱦᱚᱸ ᱴᱷᱤᱠ ᱜᱮ᱾
ᱟᱨ ᱟᱨ ᱟᱯᱮ ᱥᱮᱫ ᱦᱚᱸ ᱯᱚᱨᱚᱵ ᱠᱚᱫᱚ ᱮᱠᱮᱵᱟᱨᱮ ᱡᱚᱢᱮᱜ ᱜᱮ ᱛᱟᱞᱮ ᱦᱩᱭ ᱠᱮᱭᱟ ᱦᱳᱭ ᱥᱮ ᱵᱟᱝ?
ᱦᱮᱸ ᱜᱚᱢᱠᱮ ᱱᱚᱛᱮ ᱦᱚᱸ ᱵᱷᱟᱜᱤ ᱜᱮ ᱦᱚᱭᱳᱜ ᱜᱮᱭᱟ ᱾
ᱛᱚ ᱥᱚᱨᱦᱟᱭ ᱯᱚᱨᱮ ᱫᱚ ᱛᱟᱦᱚᱞᱮ ᱪᱮᱫ ᱞᱮᱠᱟ? ᱵᱟᱦᱟ ᱥᱚᱨᱦᱟᱭ ᱫᱚ ᱛᱟᱦᱚᱞᱮ ᱪᱮᱫ ᱞᱮᱠᱟ ᱛᱟᱦᱚᱞᱮ ᱯᱮ ᱢᱟᱱᱟᱣ ᱠᱮᱭᱟ?
ᱦᱮᱸ ᱥᱚᱨᱦᱟᱭ ᱦᱚᱸ ᱢᱟᱱᱟᱜ ᱜᱮᱭᱟ ᱵᱷᱟᱜᱤ ᱜᱮ ᱾
ᱟᱞᱮ ᱥᱮᱫ ᱦᱚᱸ ᱦᱚᱠᱚ ᱫᱚᱢᱮ ᱠᱚ ᱢᱟᱱᱟᱣ ᱜᱮᱭᱟ ᱥᱚᱨᱦᱟᱭ ᱠᱚᱫᱚ ᱰᱤᱡᱮ ᱠᱚᱫᱚ ᱵᱟᱫ ᱠᱟᱛᱮᱫ ᱮᱠᱮᱵᱟᱨᱮ ᱮᱱᱛᱮ ᱛᱩᱢᱫᱟᱜ ᱴᱟᱢᱟᱠ ᱠᱚᱛᱮ ᱮᱠᱮᱵᱟᱨᱮ ᱯᱩᱨᱟᱹ ᱜᱮ ᱪᱟᱞᱟᱜ ᱜᱮᱭᱟ᱾
ᱦᱮᱸ ᱦᱮᱸ ᱮᱠᱫᱚᱢ ᱮᱠᱫᱚᱢ ᱟᱨ ᱚᱱᱟᱜ ᱜᱮ ᱫᱚᱨᱠᱟᱨ ᱠᱟᱱᱟ ᱛᱚ ᱾
ᱦᱚᱭ ᱦᱚᱭ᱾
ᱠᱟᱨᱚᱱ ᱟᱵᱚ ᱥᱟᱱᱛᱟᱲ ᱥᱚᱢᱟᱡᱽ ᱨᱮᱱᱟᱜ ᱚᱱᱟ ᱠᱚᱜᱮ ᱟᱵᱚ ᱫᱚ ᱢᱟᱱᱮ ᱛᱩᱢᱫᱟᱜ ᱴᱟᱢᱟᱠ ᱠᱚ ᱟᱛᱮᱫ ᱜᱮᱵᱚᱱ ᱢᱟᱱᱟᱣᱟ ᱾ ᱟᱨ ᱛᱟᱦᱚᱞᱮ ᱱᱤᱭᱟᱹ ᱫᱷᱟᱣ ᱪᱟᱞᱟᱣᱮᱱ ᱛᱟᱦᱚᱞᱮ ᱵᱟᱦᱟ ᱯᱚᱨᱚᱵ ᱠᱚᱫᱚ ᱚᱠᱟ ᱞᱮᱠᱟ ᱵᱷᱟᱵᱛᱮ ᱯᱟᱨᱚᱢ ᱱᱟ ᱟᱯᱮ ᱚᱱᱛᱮ?
ᱵᱟᱦᱟ ᱯᱚᱨᱚᱵ ᱠᱚᱫᱚ ᱵᱟᱦᱟ ᱵᱟᱦᱟ ᱫᱚ ᱢᱚᱡᱽ ᱛᱮᱜᱮ ᱯᱟᱨᱚᱢᱱᱟ ᱵᱟᱦᱟ ᱠᱚᱫᱚ᱾ ᱪᱮᱫᱟᱜ ᱠᱤ ᱵᱟᱦᱟ ᱫᱚ ᱵᱟᱦᱟ ᱨᱮᱫᱚ ᱵᱟᱝ ᱜᱮᱞᱤᱧ ᱛᱟᱦᱮᱸ ᱠᱮᱜᱼᱟ ᱛᱚ ᱮᱴᱟᱜ ᱨᱮᱞᱤᱧ ᱛᱟᱦᱮᱸ ᱠᱮᱼᱟ ᱛᱚ ᱮᱱᱛᱮ ᱴᱟᱣᱩᱱ ᱧᱚᱜ ᱡᱟᱭᱜᱟ ᱨᱮᱞᱤᱧ ᱛᱟᱦᱮᱸ ᱠᱮᱼᱟ ᱥᱮ ᱵᱟᱦᱟ ᱨᱮᱫᱚ᱾
ᱚ ᱾
ᱛᱚ ᱱᱟᱹᱣ ᱵᱟᱨᱮ ᱫᱚ ᱱᱟ. ᱣ ᱵᱟᱨᱮᱜ ᱫᱚ ᱵᱟᱝᱜᱤᱞᱤᱧ ᱞᱟᱹᱭ ᱫᱟᱲᱮᱭᱟᱜ ᱠᱟᱱᱟ ᱛᱚ ᱪᱟᱞᱟᱣᱮᱱ ᱫᱷᱟᱣ ᱨᱮᱭᱟᱜ ᱫᱚ ᱮᱠᱮᱵᱟᱨᱮ ᱫᱚᱢᱮ ᱢᱚᱡᱽ ᱜᱮ ᱯᱟᱨᱚᱢᱮᱭᱟ ᱾
ᱦᱮᱸ ᱾
ᱛᱚ ᱵᱟᱦᱟ ᱠᱚ ᱨᱮᱦᱚᱸ ᱮᱱᱛᱮᱫ ᱨᱚᱝ ᱟᱜᱩ ᱥᱟᱱᱛᱟᱲ ᱥᱚᱢᱟᱡᱽ ᱨᱮᱭᱟᱜ ᱛᱚ ᱵᱟᱦᱟ ᱨᱮᱭᱟᱜ ᱫᱚ ᱛᱚ ᱨᱚᱝ ᱫᱚ ᱵᱟᱝ ᱠᱟᱱᱟ ᱥᱮ ᱛᱚ ᱫᱟᱜ ᱛᱮᱜᱮ ᱜᱟ ᱜᱟᱛᱮ ᱞᱮᱱᱠᱷᱟᱡ ᱫᱚ ᱵᱟᱦᱟ ᱠᱚᱫᱚ ᱢᱚᱡᱽ ᱜᱮ ᱦᱩᱭ ᱠᱮᱭᱟ ᱾ ᱦᱳᱭ ᱥᱮ ᱵᱟᱝ?
ᱥᱟᱱᱛᱟᱲ ᱥᱚᱢᱟᱡᱽ ᱫᱚ ᱨᱚᱝ ᱫᱚ ᱵᱟᱝ ᱠᱟᱱᱟ ᱛᱚ ᱫᱟᱜ ᱛᱮᱜᱮ ᱜᱟᱛᱮ ᱞᱮᱱᱠᱷᱟᱱ ᱫᱚ ᱢᱚᱸᱡᱽ ᱚᱜ-ᱟ᱾ ᱮᱠᱤ ᱥᱟᱱᱛᱟᱲ ᱥᱚᱢᱟᱡᱽ ᱨᱮᱫᱚ ᱨᱚᱝ ᱫᱚ ᱢᱟᱱᱮ ᱟᱵᱚᱣᱟᱜ ᱫᱚ ᱟᱹᱰᱤ ᱜᱮ ᱤᱭᱟᱹ ᱡᱮᱭᱥᱮᱵ ᱟᱵᱤ ᱟᱵᱤᱨ ᱟᱵᱚᱣᱟᱜ ᱫᱚ ᱪᱟᱞᱟᱜ ᱜᱮᱭᱟ ᱛᱚ᱾ ᱟᱵᱤᱨ ᱫᱚ ᱚᱸᱰᱮ ᱡᱮ ᱦᱤᱥᱟᱹᱵ ᱠᱚ ᱚᱸᱰᱮ ᱠᱚ᱾
ᱦᱩᱸ᱾
ᱟᱵᱤᱨ ᱫᱚ ᱚᱠᱟ ᱦᱤᱞᱳᱜ ᱡᱮᱢᱚᱱ ᱟᱵᱚ ᱵᱟᱦᱟ ᱚᱠᱟ ᱦᱤᱞᱳᱜ ᱵᱚᱱ ᱟᱫᱮᱨᱟ ᱛᱚ ᱩᱱ ᱦᱤᱞᱳᱜ ᱟᱵᱤᱨ ᱪᱟᱞᱟᱜ-ᱟ᱾ ᱯᱚᱨᱮᱨ ᱫᱤᱱ ᱠᱷᱚᱱ ᱫᱚ ᱫᱟᱜ ᱜᱮ ᱪᱟᱞᱟᱜ-ᱟ᱾
ᱦᱮᱸ ᱦᱳᱭ ᱚᱱᱠᱟ ᱜᱮ᱾
ᱱᱮᱛᱟᱨ ᱫᱚ ᱡᱮ ᱦᱤᱥᱟᱹᱵ ᱧᱮᱞᱚᱜ ᱠᱟᱱᱟ ᱛᱚ ᱡᱷᱚᱛᱚ ᱦᱚᱲ ᱦᱚᱲ ᱟᱵᱚ ᱥᱟᱱᱛᱟᱲ ᱥᱚᱢᱟᱡᱽ ᱠᱚᱨᱮ ᱦᱚᱸ ᱛᱚ ᱨᱚᱝ ᱠᱚ ᱤᱭᱩᱡᱽ ᱜᱮᱭᱟ᱾
ᱦᱮᱸ᱾
ᱛᱚ ᱚᱱᱟ ᱠᱚᱫᱚ ᱵᱟᱝ ᱜᱮ ᱞᱟᱹᱠᱛᱤᱜ ᱠᱟᱱᱟ᱾ ᱪᱮᱫᱟᱜ ᱠᱤ ᱫᱟᱜ, ᱫᱟᱜ ᱜᱮ ᱫᱟᱜ ᱛᱮ ᱜᱟᱛᱮ ᱞᱮᱠᱷᱟᱱ ᱛᱷᱚᱲᱟ ᱫᱚ ᱟᱹᱰᱤ ᱢᱚᱸᱡᱽ ᱜᱮ ᱦᱩᱭ ᱠᱮᱭᱟ᱾
ᱦᱮᱸ ᱟᱹᱰᱤ ᱢᱚᱸᱡᱽ, ᱟᱹᱰᱤ ᱟᱹᱰᱤ ᱢᱚᱸᱡᱽ᱾
ᱦᱳᱭ᱾
ᱥᱮ ᱜᱮᱛᱚ ᱠᱟᱨᱚᱱ ᱟᱵᱚ ᱮᱠᱢᱟᱛᱨᱚ ᱚᱱᱠᱟ᱾ ᱵᱟᱦᱟ ᱯᱮ ᱤᱭᱟ. ᱵᱚᱸᱜᱟ ᱜᱮ ᱛᱟᱵᱚ ᱱᱚᱝᱠᱟᱱ ᱵᱚᱸᱜᱟ ᱡᱟᱦᱟ ᱫᱚ ᱮᱸᱻ ᱚᱱᱟ ᱚᱱᱟ ᱢᱟ ᱵᱟᱦᱟ ᱡᱟᱦᱟ ᱫᱟᱜ ᱛᱮᱜᱮ ᱟᱵᱚ ᱫᱚ ᱞᱟᱹᱭ ᱜᱟᱱᱚᱜ ᱟᱵᱚᱱ᱾ ᱮᱸᱻ ᱮᱠᱫᱚᱢ ᱵᱚᱱ ᱩᱢ ᱯᱷᱟᱨᱪᱟᱜ-ᱟ ᱥᱮ ᱟᱵᱚᱣᱟᱜ ᱟᱵᱚᱣᱟᱜ ᱟᱹᱰᱤ ᱱᱟᱯᱟᱭ ᱟᱨ
ᱦᱳᱭ, ᱦᱳᱭ᱾
ᱪᱤᱭᱟᱹ ᱫᱤᱱ
ᱦᱳᱭ᱾
ᱱᱚᱛᱮᱱᱟᱜ ᱠᱚᱫᱚ ᱮᱸᱻ ᱞᱟᱜᱟᱣᱟ᱾
ᱟᱨ ᱡᱟᱠ ᱦᱳᱭ ᱟᱨ ᱡᱟᱭᱜᱟ, ᱡᱟᱭᱜᱟ ᱛᱮᱫᱚ ᱧᱮᱞᱚᱜ ᱠᱟᱱᱟ᱾ ᱡᱮ ᱡᱮ ᱨᱚᱝ, ᱨᱚᱝ ᱛᱮ ᱠᱚ ᱜᱟᱛᱤᱜ ᱜᱮᱭᱟ ᱛᱚ᱾ ᱡᱟᱭᱜᱟ ᱡᱟᱭᱜᱟ ᱛᱮᱫᱚ ᱧᱮᱞᱚᱜ ᱜᱮᱭᱟ ᱫᱟᱜ ᱛᱮ ᱜᱳ ᱜᱟᱛᱮᱜ ᱜᱮᱭᱟ ᱛᱚ᱾ᱩᱱᱠᱩ ᱦᱚᱸ ᱠᱚ ᱞᱟᱹᱭ ᱥᱟᱰᱮ ᱫᱚ᱾ ᱞᱟᱹᱭ ᱥᱟᱰᱮ ᱫᱚ ᱡᱟᱹᱨᱩᱲ ᱜᱮᱭᱟ ᱦᱳᱭ ᱥᱮ ᱵᱟᱝ?
ᱦᱳᱭ, ᱦᱳᱭ᱾
ᱛᱚ ᱞᱟᱹᱭ ᱥᱟᱰᱮ ᱞᱮᱠᱷᱟᱱ ᱟᱵᱚᱣᱟᱜ ᱥᱟᱱᱛᱟᱲ ᱥᱚᱢᱟᱡᱽ ᱨᱮ ᱢᱤᱫ ᱦᱚᱲ ᱡᱮᱢᱚᱱ ᱟᱞᱟᱝ ᱜᱟᱨᱢᱟᱜ ᱠᱟᱱᱟ ᱛᱚ ᱟᱞᱟᱝ ᱠᱷᱚᱱᱟᱜ ᱡᱮᱢᱚᱱ ᱟᱨ ᱢᱤᱫᱦᱚᱲ ᱞᱟᱝ ᱞᱟᱹᱭ ᱠᱷᱟᱱ᱾ ᱩᱱᱤ ᱟᱨᱚ ᱦᱟᱹᱱᱤ ᱦᱟᱹᱱᱤ ᱠᱷᱚᱱᱟᱜ ᱟᱨᱚ ᱮᱴᱟᱜ ᱮ ᱞᱟᱹᱭ ᱟᱭᱟ᱾ ᱛᱚ ᱚᱱᱠᱟ ᱚᱱᱠᱟ ᱛᱮᱜᱮ ᱟᱵᱚ ᱥᱟᱱᱛᱟᱲ ᱥᱚᱢᱟᱡᱽ ᱱᱟᱥᱮᱭ ᱟᱜ ᱞᱟᱹᱭ, ᱞᱟᱹᱭ, ᱞᱟᱹᱭ ᱛᱮᱜᱮ ᱮᱠᱮ ᱵᱟᱨᱮ ᱱᱟᱥᱮᱭᱟᱜ ᱞᱟᱦᱟᱭ ᱦᱩᱭᱩᱜ ᱛᱟᱵᱚᱱᱟ ᱦᱳᱭ ᱥᱮ ᱵᱟᱝ᱾
ᱦᱳᱭ ᱦᱳᱭ ᱚᱱᱠᱟ ᱠᱟᱛᱮᱫ ᱜᱮ ᱟᱵᱚ ᱫᱚ ᱞᱟᱦᱟᱭ
ᱦᱩᱭᱩᱜ ᱜᱮ ᱢᱮᱱᱟᱜ ᱠᱚ ᱡᱟᱦᱟ ᱫᱚ ᱵᱟᱝ ᱵᱟᱰᱟᱭᱟ ᱞᱟᱹᱭ ᱛᱮᱜᱮ ᱠᱚ ᱵᱟᱰᱟᱭ᱾ ᱦᱮ ᱛᱚ᱾ ᱦᱩᱸ ᱚᱱᱠᱟ ᱜᱮᱛᱚ ᱟᱵᱚ ᱫᱚ ᱥᱮᱫᱟᱭ ᱠᱷᱚᱱᱟᱜ ᱜᱮ ᱟᱵᱚ ᱡᱩᱫᱤ ᱵᱚᱱ ᱧᱮᱞᱟ ᱱᱚᱸᱜ-ᱚᱭ ᱡᱮ ᱞᱟᱹᱭ, ᱞᱟᱹᱭ ᱛᱮᱜᱮ ᱟᱵᱚᱣᱟᱜ ᱦᱚᱜᱚ ᱱᱚᱣᱟ ᱡᱟᱦᱟ ᱟᱹᱨᱤ ᱪᱟᱹᱞᱤ ᱠᱚᱫᱚ ᱢᱟᱱᱮ ᱦᱮᱡ ᱦᱮᱡ ᱟᱠᱟᱱᱟ ᱟᱨᱠᱤ᱾
ᱦᱳᱭ, ᱦᱳᱭ᱾ ᱛᱚ ᱵᱟᱝ ᱜᱮ ᱵᱚᱱ ᱞᱟᱹᱭ ᱞᱮᱠᱷᱟᱡ ᱡᱩᱫᱤ ᱡᱩᱫᱤ ᱵᱟᱵᱚᱱ ᱞᱟᱹᱭ ᱞᱮᱠᱷᱟᱡ ᱛᱚ ᱪᱮᱠᱟ ᱛᱮᱵᱚᱱ ᱵᱟᱲᱟᱭ ᱠᱮᱭᱟ ᱡᱮ ᱟᱵᱚᱣᱟᱜ ᱫᱚ ᱱᱚᱝᱠᱟ ᱦᱟᱱᱠᱟ ᱥᱮ ᱱᱚᱝᱠᱟ ᱦᱳᱭ ᱥᱮ ᱵᱟᱝ᱾
ᱦᱳᱭ, ᱦᱳᱭ, ᱦᱳᱭ᱾
ᱛᱚ ᱞᱟᱹᱭ ᱛᱮ ᱜᱮ ᱡᱟᱜᱮ ᱦᱟᱯ ᱟᱵᱚᱨᱮᱱ ᱜᱚᱜᱚᱵᱟᱵᱟ ᱞᱟᱹᱴᱩ ᱵᱟᱵᱟ ᱛᱟᱠᱚ ᱥᱮ ᱩᱱᱠᱩ ᱟᱵᱚᱨᱮᱱ ᱜᱚᱜᱚᱵᱟᱵᱟ ᱠᱚ ᱞᱟᱹᱭᱮᱫ ᱠᱚᱣᱟ ᱩᱱᱠᱩ ᱫᱚ ᱟᱵᱚ ᱠᱚ ᱞᱟᱹᱭ ᱟᱵᱚᱱᱟ ᱟᱵᱚ ᱫᱚ ᱟᱵᱚ ᱨᱮᱱ ᱥᱚᱝᱜᱮ ᱥᱮ ᱡᱟᱦᱟᱸ ᱟᱵᱚ ᱠᱚ ᱨᱮᱱ ᱜᱤᱫᱽᱨᱟᱹ ᱯᱤᱫᱽᱨᱟᱹ ᱩᱱᱠᱩ ᱞᱟᱹᱭ ᱟᱠ ᱫᱚᱨᱠᱟᱨ ᱥᱮ ᱟᱵᱚ ᱨᱮᱱ ᱵᱚᱭᱦᱟ ᱠᱚᱦᱚᱸ ᱞᱟᱹᱭ ᱫᱚᱨᱠᱟᱨ᱾ ᱪᱮ ᱟᱵᱚᱣᱟᱜ ᱫᱚ ᱱᱚᱝᱠᱟ ᱱᱚᱝᱠᱟ ᱠᱟᱱᱟ ᱥᱟᱱᱛᱟᱲ ᱥᱚᱢᱟᱡᱽ ᱨᱮᱫᱚ ᱱᱟ. ᱠᱩ ᱫᱚ ᱵᱟᱝ ᱪᱟᱞᱟᱜᱼᱟ ᱱᱟᱹᱠᱩ ᱫᱚ ᱪᱟᱞᱟᱜᱼᱟ ᱦᱳᱭ ᱥᱮ ᱵᱟᱝ᱾
ᱦᱳᱭ ᱦᱳᱭ᱾
ᱚᱱᱠᱟ ᱜᱮ ᱞᱟᱹᱭ ᱥᱟᱰᱮ ᱞᱮᱠᱷᱟᱡ ᱫᱚ ᱵᱷᱟᱜᱤ ᱜᱮ ᱟᱵᱚᱣᱟᱜ ᱫᱟᱜᱟ᱾
ᱮᱠᱫᱚᱢ᱾ ᱚᱱᱠᱟᱜᱮ ᱞᱟ. ᱭ ᱤᱫᱤᱜᱮ ᱦᱩᱭᱩᱜ ᱛᱟᱵᱚᱱᱟ ᱛᱚᱵᱮ ᱛᱚ ᱢᱟᱱᱮ ᱟᱵᱚᱣᱟᱜ ᱱᱚᱣᱟ ᱛᱟᱦᱮᱸ ᱪᱟᱞᱟᱜᱼᱟ ᱥᱟᱶᱛᱮ ᱦᱚᱜᱼᱚᱭ ᱟᱵᱚᱨᱮᱱ ᱛᱤᱱᱟᱹᱜ ᱜᱮ ᱯᱤᱲᱦᱤ ᱚᱱᱠᱟ ᱜᱮ ᱤᱭᱟᱹ ᱪᱟᱞᱟᱜᱼᱟ ᱵᱚᱫᱚᱞ ᱪᱟᱞᱼᱟ ᱩᱱᱟᱹᱜ ᱜᱮᱠᱚ ᱵᱟᱰᱟᱭ ᱤᱫᱤᱭᱟ᱾ ᱟᱨ ᱵᱟᱝᱠᱷᱟᱱ ᱱᱚᱝᱠᱟ ᱡᱩᱫᱤ ᱱᱚᱣᱟ ᱠᱚ ᱵᱟᱵᱚᱱ ᱜᱟᱞᱚᱪᱟ, ᱛᱟᱦᱞᱮ ᱠᱷᱟᱱ ᱛᱚ ᱯᱩᱨᱳ ᱚᱸᱰᱮᱜᱮ ᱦᱟᱹᱯᱤᱫᱚᱜᱼᱟ ᱥᱮ᱾
ᱦᱳᱭ ᱦᱳᱭ᱾
ᱟᱫᱚ ᱚᱱᱟᱛᱮ ᱡᱮᱞᱮᱠᱟ ᱦᱟᱱᱮ ᱥᱮᱫᱟᱭ ᱦᱟᱯᱲᱟᱢ ᱠᱚ ᱟᱵᱚ ᱡᱟᱦᱟᱸ ᱠᱚᱠᱚ ᱞᱟᱹᱭ ᱦᱚᱴᱚ ᱠᱟᱜ ᱵᱚᱱᱟ ᱥᱮ ᱡᱟᱦᱟᱸ ᱨᱟᱥᱛᱟ ᱠᱚᱠᱚ ᱪᱤᱭᱟᱹ ᱦᱚᱴᱚ ᱠᱟᱜ ᱵᱚᱱᱟ᱾ ᱚᱱᱟ ᱨᱟᱥᱛᱟ ᱛᱮᱜᱮ ᱵᱚᱱ ᱛᱟᱲᱟᱢᱟ ᱟᱨ ᱚᱱᱠᱟᱜᱮ ᱟᱵᱚᱣᱟᱜ ᱡᱟᱦᱟᱸ ᱡᱟᱦᱟᱸ ᱟᱹᱨᱤᱪᱟᱹᱞᱤ ᱠᱚ ᱢᱮᱱᱟᱜᱼᱟ ᱚᱱᱠᱟ ᱜᱮᱵᱚᱱ ᱢᱟᱱᱟᱣ ᱢᱟᱯᱟᱱᱟᱣ ᱤᱫᱤᱭᱟ᱾
ᱦᱳᱭ᱾
ᱢᱟᱱᱟᱣ ᱞᱮᱠᱟᱱᱡ ᱢᱟ ᱟᱹᱰᱤ ᱢᱚᱡᱽ ᱜᱮ ᱟᱵᱚᱣᱟᱜ ᱜᱮ ᱟᱹᱰᱤ ᱱᱟᱯᱟᱭ ᱜᱮ ᱦᱩᱭᱩᱜ᱾ ᱠᱮᱜᱼᱟ ᱦᱚᱭ ᱥᱮ᱾
ᱦᱳᱭ ᱦᱳᱭ ᱮᱠᱟᱞ᱾ ᱱᱚᱣᱟ ᱠᱚᱫᱚ ᱮᱠᱟᱞᱜ ᱢᱟᱱᱟᱣ ᱜᱮ ᱦᱩᱭᱩᱜᱭ ᱛᱟᱵᱚᱱᱟ᱾
ᱦᱳᱭ ᱟᱵᱚ ᱟᱵᱚ ᱵᱚᱱ ᱢᱟᱱᱟᱣ ᱞᱮᱠᱷᱟᱱᱡ ᱟᱵᱚᱣᱟᱜ ᱜᱮ ᱥᱩᱵᱤᱫᱷ ᱜᱮᱭᱟ᱾
ᱦᱳᱭ᱾
ᱱᱟᱥᱮᱭᱟᱜ ᱥᱟᱱᱛᱟᱞ ᱥᱚᱢᱟᱡᱽ ᱦᱚᱸ ᱱᱟᱥᱮᱭᱟᱜ ᱞᱟᱛᱟᱨ ᱧᱚᱜ ᱠᱟᱱ ᱛᱟᱵᱚᱱᱟ ᱛᱷᱚᱲᱟ ᱵᱚᱱ ᱰᱮᱵᱷᱞᱚᱯ ᱧᱚᱜ ᱞᱮᱠᱷᱟᱱᱡ ᱟᱵᱚᱣᱟᱜ ᱜᱮ ᱢᱚᱱ ᱱᱟᱯᱟᱭ ᱦᱩᱭᱩᱜᱼᱟ ᱡᱮ ᱟᱵᱚᱣᱟᱜ ᱫᱚᱵᱚᱱ ᱥᱟᱱᱛᱟᱲ ᱥᱚᱢᱟᱡᱽ ᱠᱟᱱᱟ ᱡᱮ ᱱᱚᱝᱠᱟ ᱱᱚᱝᱠᱟ ᱟᱞᱮᱭᱟᱜ ᱦᱚᱸ ᱪᱟᱞᱟᱜ ᱜᱮᱭᱟ ᱦᱳᱭ ᱥᱮ ᱵᱟᱝ᱾ ᱥᱟᱨᱠᱟᱨ ᱴᱷᱮᱱ ᱦᱚ ᱯᱳᱣᱪᱣ ᱢᱟ ᱦᱳᱭᱥ ᱥᱮ ᱵᱟᱝ᱾
ᱦᱮᱸ᱾ ᱛᱟᱦᱚᱞᱮ ᱤᱭᱟᱹᱯᱮᱱᱛᱮ ᱢᱟᱜ ᱢᱬᱮ ᱠᱚ ᱦᱩᱭᱩᱜ ᱜᱮᱭᱟ ᱥᱮ ᱵᱟᱝ ᱢᱟᱜᱽ ᱢᱚᱬᱮ?
ᱢᱟᱜᱢᱚᱬᱮ! ᱵᱟᱝ ᱜᱮᱞᱤᱧ ᱵᱩᱡᱷᱟᱹᱣ ᱠᱮᱭᱟ ᱢᱟᱜᱢᱚᱬᱮ!
ᱟᱪᱪᱷᱟ ᱟᱪᱪᱷᱟ ᱢᱟᱜ ᱢᱚᱬᱮ ᱛᱟᱦᱚᱞᱮ ᱤᱭᱟᱹ ᱱᱟᱣᱟ ᱜᱮᱵᱤᱱ ᱟᱸᱡᱚᱢᱮᱫᱼᱟ ᱵᱟᱝ᱾
ᱦᱳᱭ ᱦᱳᱭ᱾
ᱦᱮᱸ ᱢᱟᱜ ᱢᱚᱲᱮ ᱫᱚ ᱦᱳᱭᱳᱜ ᱠᱟᱱᱟ ᱢᱟᱱᱮ ᱢᱚᱬᱮ ᱵᱚᱪᱷᱚᱨ ᱚᱱᱛᱚᱨ ᱚᱱᱛᱚᱨ ᱠᱚ᱾ ᱢᱟᱜᱢᱚᱲᱮ ᱟ᱾
ᱟᱪᱪᱷᱟ᱾
ᱚᱱᱟᱦᱚᱸ ᱚᱱᱟ ᱦᱚᱸᱚᱸ ᱵᱚᱸᱜᱟ ᱦᱚᱸ ᱡᱟᱦᱮᱨ ᱨᱮᱜᱮ ᱦᱩᱭᱩᱜᱼᱟ᱾ ᱡᱮᱞᱮᱠᱟ ᱟᱵᱚ ᱵᱚᱱ ᱵᱟᱦᱟᱜᱼᱟ ᱟᱫᱚ ᱚᱱᱠᱟ ᱜᱮ ᱚᱱᱟ ᱦᱚᱸ ᱢᱟᱱᱮ